ᱮᱹᱞᱳᱣ,
ᱦᱮᱹᱞᱳᱣ,
ᱦᱮᱸ, ᱡᱚᱦᱟᱨ ᱜᱮ,
ᱡᱚᱦᱟᱨ-ᱡᱚᱦᱟᱨ,
ᱪᱮᱫ ᱦᱚᱸ ᱵᱟᱝ ᱝᱟ, ᱡᱟᱥ ᱡᱩ ᱩᱸ ᱡᱟᱯᱤᱫ ᱠᱷᱩᱱᱤᱧ ᱵᱮᱨᱮᱫ ᱟᱠᱟᱱᱟ᱾ ᱩᱸᱣᱟ ᱛᱩ ᱛᱩᱢ ᱵᱟᱲᱟ ᱠᱟᱛᱮᱫ, ᱢᱟᱱ ᱫᱟᱹᱛᱟᱹᱱᱤ ᱵᱟᱲᱟ ᱠᱟᱛᱮᱫ, ᱯᱷᱨᱮᱥ ᱵᱟᱲᱟ ᱠᱟᱛᱮᱫ, ᱠᱷᱟᱹᱡᱟᱹᱲᱤ ᱠᱟᱹᱴᱤᱡ ᱠᱷᱟᱹᱡᱟᱹᱲᱤ ᱠᱩᱧ ᱡᱚᱢ ᱵᱟᱲᱟ ᱠᱟᱛᱮᱹᱧ ᱫᱩᱲᱩᱵ ᱟᱠᱟᱱᱟ ᱾
ᱚ, ᱱᱟᱯᱟᱭ ᱵᱟᱲᱟ ᱜᱮᱹᱛᱚ?
ᱦᱳᱭ, ᱱᱤᱛ ᱫᱚ ᱦᱟᱸᱜ ᱡᱟᱥᱴ ᱱᱟᱯᱟᱭ ᱵᱟᱲᱟ ᱜᱮ ᱾
ᱦᱚᱸ ᱚᱲᱟᱜ ᱦᱚᱲ ᱠᱚ?
ᱦᱩᱸ, ᱡᱮᱹᱛᱮᱹ ᱜᱮ ᱱᱤᱛᱳᱜ ᱫᱚ ᱱᱟᱯᱟᱭ ᱵᱟᱲᱟ ᱜᱮ ᱾
ᱫᱤᱥᱚᱢ ᱫᱚ ᱛᱟᱦᱞᱮ ᱚᱠᱟ ᱥᱮᱫ?
ᱫᱤᱥᱚᱢ ᱫᱚ ᱩᱸ 'ᱯᱩᱨᱩᱞᱤᱭᱟᱹ' ᱡᱮᱞᱟ,
ᱦᱩᱸ,
'ᱚᱭᱮᱥᱴ ᱵᱮᱝᱜᱚᱞ' ᱾
ᱦᱮᱸ-ᱦᱮᱸ, ᱟᱸᱡᱚᱢ ᱠᱟᱜ ᱜᱮᱹᱭᱟᱞᱤᱧ ᱾
ᱦᱳᱭ, ᱟᱵᱤᱱᱟᱜ ᱫᱤᱥᱚᱢ ᱫᱚ?
ᱟᱞᱤᱧ ᱫᱚ 'ᱯᱚᱥᱪᱤᱢ ᱢᱮᱫᱽᱱᱤ'
ᱳᱯ, ᱯᱷᱩ
ᱟᱸᱡᱚᱢ ᱠᱟᱜ ᱜᱮᱹᱭᱟᱵᱤᱱ ᱛᱚ?
ᱦᱳᱭᱻ ᱦᱳᱭᱻ ᱟᱸᱡᱚᱢ ᱠᱟᱜ ᱜᱮᱹᱭᱟᱞᱤᱧ ᱾
ᱦ
ᱪᱮᱹᱜ ᱵᱤᱱ ᱪᱤᱠᱟᱹᱭᱫᱟ ᱛᱟᱦᱞᱮ?
ᱪᱮᱜ ᱜᱮ ᱵᱟᱝ ᱱᱤᱛᱚᱜ ᱫᱚ, ᱚᱲᱟᱜ ᱠᱚᱨᱮ ᱜᱮ ᱾
ᱜᱚ,
ᱦᱟᱡ ᱛᱟᱞᱮ ᱚᱱᱛᱮ ᱫᱚ ᱪᱮᱜ ᱞᱮᱠᱟ, ᱪᱟᱥ ᱵᱟᱲᱟ ᱦᱩᱭᱩᱜ ᱠᱟᱱᱟ ᱥᱮ ᱵᱟᱝ?
ᱟᱱᱟ ᱟᱞᱮ ᱥᱮᱡ? ᱟᱞᱮᱥᱮᱫ ᱫᱚ ᱪᱟᱥ ᱠᱚᱫᱚ ᱦᱩᱭ ᱫᱚ ᱦᱩᱭᱩᱜ ᱜᱮᱭᱟ ᱴᱷᱤᱠ ᱜᱮ ᱛᱚ ᱢᱮᱱᱠᱷᱟᱱ ᱢᱟᱱᱮ ᱟᱫᱚ ᱟᱵᱚ ᱯᱳᱭᱞᱳ ᱪᱟᱥ ᱞᱟᱹᱜᱤᱫ ᱛᱮᱢᱟ ᱢᱟᱱᱮ ᱟᱵᱚᱫᱚ ᱪᱟᱨᱟ ᱜᱤᱰᱤ ᱞᱟᱜᱟᱣᱚᱱᱟ ᱥᱮ᱾ ᱢᱮᱱᱠᱷᱟᱱ ᱚᱸᱭ ᱚᱱᱮ ᱚᱱᱟ ᱠᱚᱜᱮ ᱥᱟᱯᱲᱟᱣ ᱪᱟᱞᱟᱜ ᱠᱟᱱᱟ᱾ ᱟᱨ ᱪᱟᱥ ᱨᱮᱦᱚᱸ ᱛᱚ ᱟᱵᱚ ᱫᱚ ᱢᱟᱱᱮ ᱵᱟᱨ ᱵᱟᱨ ᱨᱚᱠᱚᱢ ᱦᱩᱭᱩᱜ-ᱟ, ᱵᱟᱨ ᱨᱚᱠᱚᱢ ᱢᱟᱱᱮ ᱢᱟᱱᱮ ᱪᱮᱫ ᱞᱮᱠᱟᱞᱤᱧ ᱞᱟᱹᱭ-ᱟ᱾ ᱮᱠ ᱵᱟᱹᱭᱦᱟᱹᱲ ᱦᱩᱭᱩᱜ-ᱟ ᱟᱨ ᱮᱠ ᱢᱤᱫᱴᱮᱡ ᱫᱚ ᱵᱟᱹᱫ ᱦᱩᱭᱩᱜ-ᱟ ᱟᱞᱮ ᱥᱮᱫ ᱫᱚ ᱟᱯᱮ ᱥᱮᱫ ᱫᱚ ᱚᱠᱟ ᱞᱮᱠᱟ ᱚᱱᱟ ᱫᱚ ᱵᱟᱰᱟᱭ ᱵᱟᱹᱱᱩᱜ-ᱟ ᱦᱟᱜ᱾ ᱟᱫᱚ ᱚᱱᱟ ᱵᱟᱹᱭᱦᱟᱹᱲ ᱠᱚ ᱞᱟᱹᱜᱤᱫ ᱫᱚ ᱪᱟᱨᱟ ᱠᱚᱫᱚ ᱜᱤᱰᱤ ᱠᱟᱱᱟ ᱵᱟᱹᱫᱽ ᱠᱚᱨᱮ ᱞᱟᱹᱜᱤᱫ ᱱᱤᱛᱳᱜ ᱫᱚ ᱵᱟᱹᱠᱤ ᱧᱚᱜ ᱜᱮᱭᱟ ᱦᱟᱜ᱾ ᱢᱟᱱᱮ ᱩᱱᱟᱹᱜ ᱫᱟᱜ ᱡᱟᱹᱲᱤ ᱚᱱᱠᱟ ᱵᱟᱹᱱᱩᱜ-ᱟ ᱫᱟᱜ ᱞᱮᱫᱟᱭ ᱢᱟᱲᱟᱝ ᱛᱮ ᱯᱳᱭᱞᱳ ᱯᱳᱭᱞᱳ ᱫᱚ᱾ ᱢᱮᱱᱠᱷᱟᱱ ᱱᱤᱛᱚᱜ ᱫᱚ ᱦᱟᱸᱜ ᱚᱱᱠᱟ ᱵᱟᱹᱱᱩᱜ-ᱟ ᱫᱟᱜ ᱠᱤᱪᱷᱩ ᱠᱚᱢ ᱜᱮᱭᱟ᱾
ᱚ ᱛᱟᱦᱞᱮ ᱫᱟᱜ ᱠᱚᱫᱚ ᱪᱮᱫ ᱞᱮᱠᱟ ᱯᱮ ᱧᱟᱢ ᱜᱮᱭᱟ ᱳᱭ ᱜᱟᱰᱟ ᱨᱮᱱᱟᱜ ᱥᱮ ᱢᱤᱱᱤ ᱨᱮᱱᱟᱜ ᱛᱟᱯᱮᱭᱟ ᱥᱮ?
ᱢᱟᱱᱮ ᱫᱟᱜ ᱫᱚ ᱢᱟᱱᱮ ᱪᱮᱫ ᱞᱤᱧ ᱞᱟᱹᱭᱟ ᱢᱟᱱᱮ ᱟᱞᱮ ᱡᱟᱦᱟᱸ ᱟᱞᱮ ᱟᱹᱛᱩ ᱮᱱᱛᱮᱫ ᱱᱤᱭᱟᱹ ᱠᱚᱫᱚ ᱟᱞᱮ ᱟᱹᱛᱩ ᱨᱮᱫᱚ ᱜᱟᱰᱟ ᱢᱮᱱᱟᱜ-ᱟ ᱢᱮᱱᱠᱷᱟᱱ ᱦᱚᱭᱛᱳ ᱦᱩᱰᱤᱧ ᱧᱚᱜ ᱜᱟᱰᱟ ᱠᱟᱱᱟ᱾ ᱫᱟᱜ ᱫᱚ ᱛᱩᱯᱩ ᱠᱚ ᱞᱟᱹᱜᱤᱫ ᱠᱚᱫᱚ ᱴᱷᱤᱠ ᱜᱮᱭᱟ ᱛᱩᱯᱩ ᱠᱚ᱾ ᱢᱟᱱᱮ ᱡᱟᱦᱟᱱᱟᱜ ᱤᱭᱟᱹ ᱚᱱᱠᱟ ᱪᱟᱥ ᱵᱟᱲᱟ ᱠᱚ ᱞᱟᱹᱜᱤᱫ ᱫᱚ ᱴᱷᱤᱠ ᱜᱮᱭᱟ ᱥᱚᱵᱽᱡᱤ ᱪᱟᱥ ᱠᱚ ᱵᱟᱠᱷᱨᱟ ᱫᱚ᱾ ᱧᱟᱢᱚᱜ ᱜᱮᱭᱟ ᱧᱟᱢ ᱫᱚ ᱢᱮᱱᱠᱷᱟᱱ ᱦᱩᱲᱩ ᱨᱚᱦᱚᱭ ᱵᱟᱠᱷᱨᱟ ᱫᱚ ᱟᱞᱮ ᱥᱮᱫ ᱫᱚ ᱚᱱᱮ ᱡᱟᱦᱟᱸ ᱠᱷᱮᱛ ᱠᱚᱨᱮ ᱥᱮ ᱤᱭᱟᱹ ᱠᱚᱨᱮ ᱠᱚ ᱵᱳᱭᱨᱤᱝ ᱠᱟᱜ-ᱟ ᱥᱮ ᱚᱱᱟ ᱠᱚᱫᱚ ᱵᱟᱹᱱᱩᱜᱩᱜ-ᱟ ᱥᱮ ᱚᱱᱟ ᱫᱚ ᱥᱮᱨᱢᱟ ᱨᱮᱱᱟᱜ ᱫᱟᱜ ᱛᱮᱜᱮ ᱚᱱᱟ ᱠᱚᱫᱚ ᱪᱟᱥ ᱦᱩᱭᱩᱜ-ᱟ ᱟ ᱢᱮᱱᱠᱷᱟᱱ ᱡᱩᱫᱤ ᱫᱟᱜᱟᱭ ᱛᱟ ᱛᱟᱦᱚᱞᱮ ᱠᱷᱟᱱ ᱦᱩᱲᱩ ᱦᱩᱭᱩᱜ-ᱟ ᱟᱨ ᱡᱩᱫᱤ ᱵᱟᱭ ᱫᱟᱜᱟᱭ ᱛᱟᱦᱞᱮ ᱵᱟᱭ ᱦᱩᱭᱩᱜ-ᱟᱭ᱾
ᱚ ᱵᱤᱨ ᱫᱤᱥᱚᱢ ᱞᱮᱠᱟ ᱥᱮ ᱪᱮᱫ ᱞᱮᱠᱟ?
ᱪᱮᱫ ᱞᱮᱠᱟ?
ᱞᱟᱹᱭ ᱫᱟᱞᱤᱧ ᱡᱮ ᱵᱤᱨ ᱫᱤᱥᱚᱢ ᱠᱟᱱᱟ ᱥᱮ ᱚᱠᱟ ᱞᱮᱠᱟ?
ᱦᱳᱭ ᱦᱳᱭ ᱵᱤᱨ ᱫᱤᱥᱚᱢ ᱠᱟᱱᱟ ᱟᱞᱮ ᱥᱮᱫ ᱫᱚ᱾ ᱵᱤᱨ ᱢᱮᱱᱟᱜ-ᱟ ᱟᱞᱮ ᱥᱮᱫ ᱫᱚ᱾
ᱚ ᱟᱨ ᱛᱟᱦᱞᱮ ᱚᱱᱛᱮ ᱫᱟᱜ ᱧᱩ ᱫᱟᱜ ᱠᱚᱫᱚ ᱛᱟᱦᱚᱞᱮ ᱢᱟᱱᱮ ᱚᱵᱷᱟᱵᱽ ᱜᱮᱭᱟ ᱥᱮ ᱵᱟᱝ?
ᱟᱞᱮ ᱧᱩ ᱫᱟᱜ ᱫᱚ ᱪᱮᱫ ᱞᱤᱧ ᱞᱟᱹᱭᱟ ᱢᱟᱱᱮ ᱡᱚᱛᱚ ᱜᱮ ᱢᱮᱱᱟᱜ-ᱟ ᱴᱤᱭᱩᱵᱚᱭᱮᱞ, ᱮ ᱠᱩᱧ ᱠᱚ ᱡᱚᱛᱚ ᱜᱮ ᱢᱮᱱᱟᱜ-ᱟ ᱚᱲᱟᱜ ᱥᱩᱨ ᱠᱚᱨᱮ ᱜᱮ᱾ ᱢᱮᱱᱠᱷᱟᱱ ᱚᱱᱟ ᱠᱚᱫᱚ ᱩᱱᱟᱹᱜ ᱢᱟᱱᱮ ᱟᱞᱮᱭᱟᱜ ᱛᱩᱱᱟᱹᱜ ᱫᱚ ᱥᱮ ᱵᱟᱭ ᱥᱤᱵᱤᱞᱟᱭ ᱫᱟᱜ ᱚᱱᱟ ᱠᱚ ᱡᱟᱦᱟᱸ ᱚᱰᱚᱠᱚᱜ-ᱟ ᱥᱮ᱾ ᱩᱱᱟᱹᱜ ᱢᱚᱸᱡᱽ ᱵᱟᱭ ᱵᱩᱡᱷᱟᱹᱜ-ᱟ ᱚᱱᱟ ᱠᱚᱫᱚ ᱠᱟᱹᱴᱤᱡ ᱥᱚ ᱥᱚᱣᱟ᱾ ᱴᱷᱤᱠ ᱴᱷᱟᱠ ᱤᱭᱟᱹ ᱥᱮ ᱵᱟᱭ ᱵᱩᱡᱷᱟᱹᱜ-ᱟ ᱟᱫᱚ ᱚᱱᱟᱛᱮ ᱢᱟᱱᱮ ᱟᱞᱮ ᱫᱚ ᱥᱩᱨ ᱧᱚᱜ ᱜᱮᱛᱟ ᱞᱮᱭᱟ ᱜᱟᱰᱟ᱾ ᱵᱟᱭ ᱵᱟᱭ ᱞᱟᱹᱴᱩᱣᱟᱭ ᱜᱟᱰᱟ ᱫᱚ ᱢᱮᱱᱠᱷᱟᱱ ᱥᱩᱨ ᱜᱮᱭᱟ ᱢᱟᱱᱮ ᱦᱩᱰᱤᱧ ᱜᱟᱰᱟ ᱠᱟᱱ ᱨᱮᱦᱚᱸ ᱟᱫᱚ ᱚᱸᱰᱮ ᱜᱮ ᱰᱟᱹᱰᱤ ᱠᱚ ᱢᱮᱱᱟᱜ-ᱟ ᱟᱞᱮᱥᱮᱫ ᱫᱚ᱾ ᱰᱟᱹᱰᱤ ᱨᱮᱱᱟᱜ ᱫᱟᱜ ᱞᱮ ᱧᱩᱭᱟ ᱟᱯᱮ ᱫᱚ ᱪᱮᱫ ᱯᱮ ᱢᱮᱛᱟᱣᱟᱜ-ᱟ ᱦᱟᱸᱜ? ᱡᱮ ᱰᱟᱹᱰᱤ ᱦᱟᱜ ᱟᱞᱮ ᱫᱚ ᱰᱟᱹᱰᱤ ᱞᱮ ᱢᱮᱛᱟᱣᱟᱜ-ᱟ᱾